ᱦᱳᱭ ᱜᱚᱝᱠᱮ ᱨᱚᱲ ᱟᱸᱡᱚᱢᱚᱜ ᱠᱟᱱᱟ? ᱦᱮᱞᱳ ᱦᱚᱭ ᱟᱹᱞᱤᱧᱟᱜ ᱨᱚᱲ ᱟᱸᱡᱚᱢᱚᱜ ᱠᱟᱱᱟ ᱥᱮ ᱵᱟᱝ? ᱦᱮᱞᱳ, ᱨᱚᱲ ᱵᱟᱝ ᱟᱸᱡᱚᱢᱚᱜ ᱠᱟᱱᱟ? ᱨᱚᱲ ᱵᱟᱝ ᱟᱸᱡᱚᱢᱚᱜ ᱠᱟᱱᱟ ᱾
ᱦᱚᱭ ᱟᱸᱡᱚᱢᱚᱜ ᱠᱟᱱᱟ, ᱟᱸᱡᱚᱢᱚᱜ ᱠᱟᱱᱟ, ᱟᱸᱡᱚᱢᱚᱜ ᱠᱟᱱᱟ ᱾ ᱦᱚᱸᱜᱼᱚᱭ ᱵᱨᱟᱥᱚᱜ ᱦᱩᱭᱩᱜ ᱠᱟᱱᱟ ᱾ ᱥᱮᱛᱟᱜ ᱯᱟᱭᱟᱨ, ᱫᱟᱹᱛᱟᱹᱱᱤᱜ ᱦᱩᱭᱩᱜ ᱠᱟᱱᱟ ᱫᱟᱹᱛᱟᱹᱱᱤᱜ ᱾
ᱟ ᱴᱷᱤᱠ, ᱟᱨ ᱪᱤᱜ ᱛᱟᱞᱦᱮ ᱟᱯᱮ ᱥᱮᱡ ᱚᱱᱛᱮ ᱳᱭᱮᱫᱟᱨ ᱼᱼ ᱥᱮ ᱫᱟᱜ ᱡᱟᱹᱲᱤ ᱠᱚᱫᱚ ᱪᱮᱫ ᱞᱮᱠᱟ?
ᱫᱟᱜ ᱡᱟᱹᱲᱤ ᱫᱚ ᱦᱚᱞᱟᱱᱚᱜ ᱼᱮ
ᱫᱟᱜ ᱡᱟᱹᱲᱤ ᱫᱚ ᱦᱚᱞᱟᱱᱚᱜᱼᱮ ᱫᱟᱜ ᱠᱮᱫᱟ ᱾
ᱟᱨ ᱛᱤᱦᱤᱧ ᱫᱚ ᱨᱤᱢᱤᱞ ᱫᱚ ᱦᱟᱞᱠᱟ ᱦᱟᱞᱠᱟᱭ ᱨᱤᱢᱤᱞ ᱠᱟᱜ ᱜᱮᱭᱟ, ᱦᱚᱞᱟᱱᱚᱜᱼᱮ ᱫᱟᱜ ᱠᱮᱫᱟ᱾
ᱦᱚᱞᱟᱱᱚᱜᱼᱮ ᱫᱟᱜ ᱠᱮᱫᱟ ᱾ ᱦᱩᱸ ᱾ ᱜᱚᱝᱠᱮ ᱢᱟ ᱛᱟᱞᱦᱮ ᱢᱤᱫᱴᱮᱡ ᱴᱚᱯᱤᱠ ᱞᱟᱹᱭ ᱛᱟᱞᱟᱝ ᱢᱮ, ᱚᱱᱟ ᱴᱚᱯᱤᱠ ᱨᱮᱜᱮ ᱞᱟᱝ ᱜᱟᱞᱢᱟᱨᱟᱣᱟ ᱤᱱᱟᱹ ᱠᱷᱟᱡ ᱫᱚ ᱟᱨᱦᱚᱸ ᱱᱟᱯᱟᱭᱚᱜᱼᱟ ᱾
ᱦᱚᱭ ᱦᱚᱭ, ᱴᱚᱯᱤᱠ ᱫᱚ ᱦᱩᱭᱩᱜ ᱠᱟᱱᱟ ᱱᱚᱸᱜᱼᱚᱭ ᱡᱟᱦᱟᱸ ᱨᱤᱛᱩ ᱯᱚᱨᱤᱵᱚᱨ ᱼᱼ ᱛᱚᱱᱚᱜ ᱠᱟᱱᱟ ᱛᱚ ᱚᱱᱮ ᱨᱤᱛᱩ ᱯᱚᱨᱤᱵᱚᱨᱛᱚᱱ ᱨᱮ ᱡᱟᱦᱟᱸ ᱢᱤᱫᱴᱮᱱ ᱵᱷᱟᱭᱨᱟᱥ ᱡᱚᱱᱤᱛᱚ ᱨᱳᱜᱽ, ᱮ ᱵᱷᱟᱭᱨᱟᱥ ᱡᱚᱱᱤᱛᱚ ᱨᱩᱣᱟᱹ ᱧᱟᱧᱟᱢ ᱠᱟᱱᱟ ᱾ ᱛᱚ ᱚᱱᱟ ᱪᱤᱫ ᱞᱮᱠᱟ ᱠᱟᱛᱮᱢ ᱯᱚᱛᱤᱠᱟᱨᱟ?
ᱦᱚᱸ ᱴᱷᱤᱠᱟᱹ ᱢᱟ ᱛᱟᱞᱦᱮ ᱟᱢ ᱜᱮ ᱮᱦᱚᱵ ᱛᱟᱞᱟᱝ ᱢᱮ ᱟᱨ ᱚᱱᱠᱟ ᱠᱟᱛᱮᱫ ᱜᱮᱞᱟᱝ ᱞᱟᱦᱟ ᱪᱟᱞᱟᱜᱼᱟ ᱾
ᱟᱪᱪᱷᱟ, ᱱᱚᱶᱟ ᱧᱮᱞ ᱢᱮ ᱾ ᱡᱚᱠᱷᱚᱱ ᱜᱮ ᱨᱤᱛᱩ ᱯᱚᱨᱤᱵᱚᱨᱛᱚᱱᱚᱜ-ᱟ ᱥᱮ᱾
ᱡᱮᱦᱮᱛᱩ ᱜᱨᱤᱨᱥᱚ ᱠᱷᱚᱡ ᱟᱵᱚ ᱱᱤᱛᱚᱜ ᱜᱚᱨᱥᱟ ᱵᱩᱱ ᱤᱭᱟᱹᱜ ᱼᱼ ᱠᱟᱱᱟ ᱛᱚ ᱱᱚᱣᱟ ᱡᱟᱦᱟᱸ ᱢᱤᱫ ᱢᱟᱥ ᱨᱮ ᱡᱟᱦᱟᱸᱭ ᱫᱟᱜ ᱠᱟ ᱚᱱᱟ ᱫᱟᱜ ᱠᱚᱨᱮᱢ ᱞᱚᱦᱚᱫ ᱞᱮᱱ ᱼᱼ
ᱞᱚᱦᱚᱜ ᱞᱮᱱᱠᱷᱟᱡ ᱥᱮ ᱚᱱᱠᱟᱱ ᱴᱷᱟᱱᱰᱟ ᱟᱵᱚᱦᱟᱣᱟ ᱥᱮ ᱟᱝᱨᱚᱵ ᱛᱮ ᱼᱼ ᱠᱷᱟᱱ ᱚᱱᱮᱠ ᱥᱩᱢᱚᱭ ᱼᱼ
ᱩᱸ ᱛᱚ ᱩᱫᱽᱜᱟᱹᱨ ᱞᱮᱱᱠᱷᱟᱡ ᱮᱢ ᱟᱨ ᱦᱚᱴᱟᱛ ᱮᱢ ᱰᱟᱹᱵᱽᱨᱟᱹ ᱞᱮᱱᱠᱷᱟᱱᱼᱼ ᱛᱮ ᱛᱚ ᱱᱚᱝᱠᱟᱱ ᱨᱩᱣᱟᱹ ᱧᱟᱢ ᱧᱟᱢᱚᱜᱼᱟ᱾
ᱧᱟᱢᱚᱜᱼᱟ ᱧᱟᱢ ᱫᱟᱹᱲᱤᱡ ᱾
ᱦᱚᱲᱢᱚ ᱨᱮ ᱞᱟᱜᱟᱣ ᱫᱟᱲᱤᱜᱼᱟ ᱾ ᱛᱚ ᱱᱚᱣᱟ ᱨᱩᱣᱟᱹ ᱫᱚ ᱡᱟᱹᱥᱛᱤ ᱠᱟᱭᱛᱮ ᱯᱮ ᱫᱤᱱ ᱛᱷᱮᱠᱮ ᱯᱩᱱ ᱫᱤᱱ ᱪᱟᱞᱟᱜ ᱛᱟᱦᱮᱱᱟ ᱟᱨ ᱼᱼ
ᱟᱨ ᱼᱼ
ᱱᱚᱣᱟ ᱫᱚ ᱨᱟᱱᱮᱢ ᱡᱚᱢ ᱞᱮᱠᱷᱟᱡ ᱜᱮ ᱪᱟᱵᱟᱜᱼᱟ ᱢᱮᱱᱫᱚ ᱼᱼ ᱮᱱᱴᱤ ᱵᱷᱟᱭᱨᱟᱥ ᱮᱢ ᱡᱚᱢ ᱞᱮᱠᱷᱟᱡ ᱜᱤ ᱼᱼ
ᱟᱨ ᱼᱼ
ᱟᱨ ᱛᱷᱚᱲᱟ ᱯᱮᱨᱟᱥᱮᱴᱟᱢᱚᱞ ᱠᱚᱢ ᱡᱚᱢ ᱞᱮᱠᱷᱟᱱ ᱜᱤ ᱱᱚᱣᱟ ᱫᱚ ᱪᱟᱵᱟ ᱫᱟᱲᱮᱜ-ᱟ ᱾ ᱟᱫᱚ ᱡᱟᱦᱟᱸ ᱯᱨᱚᱛᱤᱠᱟᱨ ᱨᱮᱱᱟᱜ ᱩᱯᱟᱭ ᱫᱚ ᱦᱩᱭᱩᱜ ᱠᱟᱱᱟ ᱱᱤᱭᱟᱹ ᱜᱮ ᱡᱮ ᱫᱟᱜ ᱨᱮ ᱼᱼ ᱵᱚᱱ ᱞᱚᱦᱚᱫ ᱞᱮᱱᱠᱷᱟᱡ ᱡᱩᱫᱤ ᱵᱟ ᱛᱚ ᱰᱟᱹᱵᱨᱟᱹᱜ ᱩᱛᱟᱹᱨᱚᱜ ᱵᱚᱱ ᱾ ᱢᱮᱱ ᱫᱚ ᱥᱟᱯᱷᱟ ᱫᱟᱜ ᱛᱮ ᱛᱟᱨᱯᱚᱨᱮ ᱡᱚᱠᱷᱚᱱ ᱵᱟᱦᱮ ᱥᱮᱜ ᱵᱚᱱ ᱩᱰᱩᱠᱚᱜᱼᱟ᱾
ᱥᱚᱨᱚᱠ ᱢᱟ
ᱡᱮᱦᱮᱛᱩ ᱨᱤᱛᱩ ᱯᱚᱨᱤᱵᱚᱨᱛᱚᱱᱚᱜ ᱠᱟᱱᱟ ᱛᱚ ᱵᱟᱠᱷᱟᱡ ᱞᱩ ᱞᱟᱜᱟᱣ ᱫᱟᱲᱤᱜᱼᱟ ᱛᱚ ᱱᱚᱜᱚᱱᱟ ᱼᱼ
ᱦᱮᱸ ᱠᱟᱞᱮ ᱠᱟᱞᱟᱰᱤ ᱱᱟᱯ ᱼᱼ ᱱᱟᱯᱟᱭ ᱮᱢ ᱞᱟᱹᱭ ᱠᱮᱜ ᱜᱮᱭᱟ ᱱᱚᱜᱼᱚ ᱱᱚᱝᱠᱟ ᱫᱚ ᱦᱩᱭᱩᱜ ᱜᱤᱭᱟ ᱟᱨ ᱡᱟᱹᱥᱛᱤ ᱠᱟᱭᱛᱮ ᱠᱟᱹᱴᱤᱡ ᱩᱢᱮᱨ ᱨᱮᱱ ᱜᱤᱫᱽᱨᱟᱹ ᱠᱚᱢᱟ ᱟᱨᱦᱚᱸ ᱡᱟᱹᱥ ᱼᱼ ᱛᱮᱸ ᱠᱟᱱᱟ ᱱᱟᱥᱮᱱᱟᱜ ᱫᱟᱜ ᱛᱤᱠᱚ ᱞᱚᱦᱚᱫ ᱞᱮᱱᱠᱷᱟᱱ ᱜᱮ ᱦᱟᱸᱜ ᱴᱟᱴᱠᱟ ᱦᱟᱸᱜ ᱨᱩᱣᱟᱹ ᱠᱚ ᱧᱟᱢ ᱜᱚᱜ ᱠᱚᱣᱟ ᱾ ᱠᱷᱩᱜ ᱢᱟᱸᱫᱟ ᱠᱚ ᱦᱟᱸᱜ ᱴᱟᱴᱠᱟᱜᱮ ᱠᱟᱹᱴᱤᱡ ᱜᱤᱫᱽᱨᱟᱹ ᱠᱚ ᱦᱟᱸᱜ ᱟᱨᱦᱚᱸ ᱞᱚᱜᱚᱱ ᱛᱮ ᱧᱟᱢ ᱠᱚᱣᱟ᱾ ᱛᱚ ᱱᱤᱛᱚᱜ ᱫᱚ ᱦᱟᱸᱜ ᱱᱚᱜᱼᱚ ᱱᱚᱝᱠᱟ ᱦᱚᱸ ᱦᱩᱭᱩᱜ ᱠᱟᱱᱟ ᱟᱵᱚᱣᱟᱜ ᱡᱟᱦᱟᱸ ᱢᱟᱭᱟᱝ ᱦᱟ ᱼᱼ ᱦᱟᱹᱴᱤᱧ ᱡᱟᱦᱟᱸ ᱫᱚ ᱢᱮᱛᱟᱜ ᱠᱟᱱᱟ ᱠᱚ ᱼᱼ ᱵᱞᱩ ᱵᱤᱥᱤ ᱥᱮ ᱦᱳᱣᱟᱭᱤᱴ ᱵᱞᱟᱰ ᱠᱟᱨᱯᱟᱥᱟᱞ ᱱᱚᱜ ᱱᱟ ᱠᱚᱦᱚᱸ ᱢᱤᱫᱴᱮᱱ ᱠᱚᱢᱡᱩᱨᱤ ᱧᱚᱜᱼᱼ ᱛᱮᱭᱟᱨᱚᱜ ᱠᱟᱱᱟ ᱚᱱᱟᱨᱮ ᱢᱟᱱᱮ ᱚᱱᱟ ᱠᱷᱚᱢᱚᱛᱟ ᱠᱷᱚᱢᱚᱛᱟ ᱩᱱᱟᱹᱜ᱾ ᱠᱚᱢ ᱧᱚᱜ ᱦᱩᱭᱩᱜ ᱠᱟᱱᱟ ᱛᱚ ᱡᱟᱦᱟᱭᱟᱜ ᱚᱱᱟ ᱰᱟᱹᱵᱞᱩᱼᱼ ᱵᱮᱥᱤᱭᱟ ᱮᱠᱴᱩᱤᱭᱟᱹ ᱤᱭᱟᱹ ᱚᱜᱟ ᱪᱮᱸᱜᱟᱭ ᱧᱚᱜ ᱛᱟᱦᱮᱱ ᱛᱟᱭᱟ ᱛᱚ ᱩᱱᱤ ᱫᱚ ᱚᱱᱟ ᱨᱳᱜᱽ ᱟᱡᱟᱨ ᱫᱚ ᱦᱟᱸᱜ ᱩᱱᱟᱹᱜᱼᱼ ᱟᱪᱟᱨ ᱫᱚ ᱵᱟᱝ ᱧᱟᱢᱮᱭᱟ ᱮᱢᱚᱱ ᱮᱢᱚᱱ ᱜᱤᱫᱽᱨᱟᱹᱢ ᱧᱮᱞ ᱠᱚᱣᱟ ᱦᱟᱸᱜ ᱜᱚᱴᱟ ᱫᱟᱜ ᱧᱤᱨ ᱵᱟᱲᱟᱭᱟᱭ᱾ ᱥᱤᱛᱩᱝ ᱨᱮ ᱦᱟᱱᱟᱨᱮ ᱤᱭᱟᱹᱨᱮ ᱜᱳᱚᱴᱟ ᱥᱤᱛᱩᱝ ᱮᱱᱫᱚ ᱩᱱᱤ ᱵᱟᱭ ᱪᱤᱠᱟᱹᱜᱼᱟ᱾ ᱢᱮᱱᱠᱷᱟᱱ ᱟᱫᱚᱢ ᱠᱚ ᱜᱤᱫᱽᱨᱟᱹ ᱠᱚᱫᱚ ᱦᱟᱸᱜᱼᱼ ᱱᱟᱥᱮᱱᱟᱜ ᱫᱟᱜ ᱛᱮ ᱞᱚᱦᱚᱫ ᱞᱮᱱᱠᱷᱟᱱ ᱜᱮ ᱦᱟᱸᱜ ᱠᱷᱩᱜ ᱢᱟᱸᱫᱟ ᱵᱷᱟᱭᱨᱟᱥ ᱛᱮ ᱴᱟᱴᱠᱟ ᱜᱮᱼᱼ ᱢᱟᱱᱮ ᱩᱱ ᱫᱚᱭ ᱟᱠᱨᱚᱢᱚᱱ ᱜᱚᱫᱚᱜᱼᱟ ᱛᱚ ᱱᱚᱜᱼᱚ ᱱᱚᱣᱟ ᱦᱚᱸ ᱢᱤᱫᱴᱮᱱ ᱠᱟᱱᱟ᱾ ᱡᱟᱦᱟᱸᱭ ᱡᱟᱦᱟᱸ ᱞᱮᱠᱟᱱᱟᱜ ᱚᱱᱟ ᱰᱟᱵᱞᱩ ᱵᱤᱥᱤ ᱴᱷᱤᱠᱴᱷᱟᱠ ᱛᱟᱦᱮᱱ ᱛᱟᱭᱟ ᱥᱮ᱾ ᱟᱨ ᱦᱳᱣᱟᱭᱤᱴ ᱵᱞᱟᱰ ᱠᱟᱨᱯᱟᱥᱟᱞ ᱡᱩᱫᱤ ᱴᱷᱤᱠ ᱠᱟᱱ ᱛᱟᱭᱟ ᱩᱱᱤᱭᱟᱜ ᱨᱳᱜᱽ ᱠᱷᱚᱢᱚᱛᱟ ᱯᱨᱚᱛᱤᱨᱳᱫᱷᱚ ᱨᱮᱱᱟᱜ ᱫᱚ ᱫᱟᱲᱮ ᱵᱮᱥᱤ ᱛᱟᱦᱮᱱ ᱛᱟᱭᱟ᱾ ᱛᱚ ᱱᱚᱜᱼᱚ ᱱᱚᱝᱠᱟ ᱞᱮᱠᱟ ᱚᱱᱟ ᱡᱩᱫᱤ ᱧᱟᱢ ᱜᱮᱭ ᱜᱮᱭᱟ ᱛᱟᱦᱞᱮ ᱨᱟᱱ ᱠᱚᱦᱚᱸ ᱢᱮᱱᱟᱜ ᱜᱮᱭᱟ ᱵᱤᱥᱤᱼᱼ ᱡᱚᱢ ᱵᱟᱲᱟ ᱠᱟᱛᱮᱫ ᱦᱚᱸ ᱴᱟᱴᱠᱟᱜᱮ ᱚᱱᱟ ᱠᱚᱫᱚ ᱴᱷᱤᱠ ᱜᱟᱱᱚᱜ ᱜᱮᱭᱟ᱾
ᱦᱳᱭ ᱦᱳᱭ ᱛᱚ ᱱᱚᱣᱟ ᱨᱳᱜ ᱛᱮᱠᱤᱼᱼ
ᱵᱟᱝ ᱵᱟᱝ ᱱᱤᱛᱚᱜ ᱫᱚ ᱦᱟᱸᱜ ᱱᱚᱝᱠᱟᱼᱼ ᱚᱱᱠᱟ ᱚᱱᱠᱟᱼᱼ ᱩᱱᱟᱹᱜ ᱫᱚ ᱦᱟᱸᱜ ᱨᱳᱜᱽ ᱟᱡᱟᱨ ᱠᱚᱫᱚ ᱱᱚᱣᱟ ᱠᱚᱨᱮ ᱫᱚ ᱦᱟᱸᱜ ᱵᱟᱝ ᱧᱮᱞᱚᱜ ᱠᱟᱱᱟ ᱟᱨ ᱟᱠᱨᱟᱱᱛᱚ ᱫᱚ ᱩᱠᱩᱨ ᱦᱟᱸᱜᱼᱼ ᱠᱷᱚᱵᱚᱨ ᱠᱚᱦᱟᱜ ᱵᱟᱝ ᱧᱟᱢ ᱵᱟᱲᱟ ᱦᱩᱭᱩ ᱟᱠᱟᱱᱟ᱾
ᱦᱩ ᱟᱪᱪᱷᱟ ᱛᱚ ᱤᱧ ᱡᱟᱦᱟᱸ ᱡᱟ ᱡᱟᱭᱜᱟ ᱨᱤᱧ ᱛᱟᱦᱮᱱᱟ ᱯᱚᱛᱤᱴᱤ ᱮᱸ ᱢᱚᱬᱮ ᱦᱚᱴᱮᱱ ᱨᱮ ᱢᱚᱬᱮ ᱜᱚᱴᱮᱱ ᱨᱮ ᱵᱟᱨ ᱦᱚᱲ ᱫᱚᱢ ᱧᱟᱢ ᱠᱤᱱ ᱜᱮᱭᱟ ᱡᱮ ᱱᱚᱣᱟ ᱨᱳᱜᱽ ᱛᱤᱠᱤᱱ ᱤᱭᱟᱹᱣ ᱠᱟᱱᱟ ᱛᱚ ᱤᱧᱦᱚ ᱚᱱᱟ ᱢᱚᱫᱽᱫᱷᱮᱨᱮ ᱢᱤᱫ ᱦᱚᱲ ᱠᱟᱹᱱᱟᱹᱧ᱾ ᱛᱚ ᱚᱱᱟ ᱜᱮ ᱟᱨᱠᱤ ᱦᱚᱞᱟ ᱦᱚᱞᱟ ᱮᱠᱫᱚᱢ ᱜᱤᱛᱤᱡ ᱠᱷᱚᱡ ᱵᱟᱹᱧ ᱵᱤᱨᱤᱫ ᱫᱟᱲᱮᱣ ᱠᱟᱫᱟ ᱥᱟᱨᱟ ᱫᱤᱱ ᱜᱤᱛᱤᱡ ᱜᱤᱧ ᱛᱟᱦᱮᱸ ᱠᱟᱱᱟ᱾
ᱛᱚ ᱛᱤᱦᱤᱧ ᱫᱚ ᱦᱟᱸᱜ ᱴᱷᱤᱠ ᱜᱮ ᱵᱟᱹᱧ ᱵᱩᱡᱷᱟᱹᱶ ᱫᱟ᱾
ᱨᱟᱱ ᱡᱚᱢ ᱠᱮᱛᱮᱫ ᱢᱮᱱ ᱠᱷᱟᱱ ᱠᱷᱩᱜ ᱫᱚ ᱵᱟᱝ ᱪᱟᱵᱟ ᱠᱟᱱ ᱛᱤᱧᱟᱹ᱾
ᱦᱩᱸ ᱦᱩᱸ ᱱᱚᱣᱟ ᱠᱚᱫᱚ ᱱᱚᱜᱚᱭ ᱛᱚ ᱦᱟᱸᱜ ᱟᱪᱠᱟ ᱜᱮ ᱦᱟᱸᱜ ᱫᱟᱜ ᱡᱟᱹᱲᱤ ᱛᱮ ᱦᱟᱸᱜ ᱵᱚᱱ ᱞᱚᱦᱚᱫ ᱜᱚᱫᱚᱜ-ᱟ ᱛᱚ ᱟᱫᱚ ᱱᱟᱥᱮ ᱦᱮᱱᱟᱜ ᱦᱚᱲᱢᱚᱨᱮ ᱟᱪᱠᱟ ᱯᱚᱨᱤᱵᱚᱨᱛᱚᱱ ᱞᱮᱠᱟ ᱢᱤᱫ ᱴᱮᱱ ᱚᱱᱟ ᱦᱚᱛᱮᱡᱛᱮ ᱟᱫᱚᱢ ᱠᱚᱫᱚ ᱦᱟᱸᱜ ᱢᱟᱱᱮ ᱟᱨ ᱯᱚᱨᱤᱵᱮᱥ ᱴᱷᱮᱡ ᱦᱚᱸ ᱢᱤᱫ ᱴᱮᱱ ᱜᱟᱱᱟ᱾ ᱪᱮᱫ ᱞᱮᱠᱟᱱ ᱯᱚᱨᱤᱵᱮᱥ ᱟᱫᱚᱢ ᱚᱱᱟ ᱯᱚᱨᱤᱵᱮᱥ ᱨᱮᱫᱚ ᱴᱷᱤᱠ ᱴᱷᱟᱠ ᱢᱟᱱᱮ ᱯᱚᱨᱤᱵᱮᱥ ᱪᱮᱛᱟᱱ ᱨᱮᱦᱚᱸᱭ ᱱᱤᱨᱵᱷᱚᱨᱮᱜ ᱜᱮᱭᱟᱭ᱾ ᱟᱫᱚ ᱱᱚᱜᱚ ᱱᱚᱝᱠᱟ ᱟᱫᱚ ᱚᱱᱟ ᱫᱚ ᱦᱟᱸᱜ ᱪᱤᱱᱛᱟᱹ ᱨᱮᱭᱟᱜ ᱫᱚ ᱵᱟᱝ ᱠᱟᱱᱟ ᱨᱟᱱ ᱠᱚ ᱴᱷᱤᱠ ᱴᱷᱟᱠ ᱥᱮ ᱱᱤᱭᱚᱢ ᱠᱚ ᱯᱟᱞᱚᱱ ᱵᱟᱲᱟ ᱞᱮᱱᱠᱷᱟᱱ ᱫᱚ ᱦᱟᱸᱜ ᱴᱷᱤᱠ ᱠᱚᱜᱟ ᱦᱟᱸᱜ ᱚᱱᱟ ᱠᱚᱫᱚ᱾
ᱦᱳᱭ ᱦᱳᱭ ᱦᱳᱭ ᱚᱱᱟ ᱢᱟ ᱠᱟᱱ ᱜᱮ ᱛᱚ
ᱱᱚᱣᱟ ᱫᱚ ᱡᱚᱢ ᱧᱩ ᱩᱯᱚᱨ ᱦᱚᱸ ᱫᱷᱮᱭᱟᱱ ᱮᱢᱟᱜ ᱦᱳᱭᱳᱜ-ᱟ ᱪᱮᱫᱟᱜ ᱡᱮ ᱡᱚᱢ ᱧᱩ ᱴᱷᱤᱠ ᱴᱷᱟᱠ ᱵᱟᱢ ᱡᱚᱢ ᱧᱩ ᱞᱮᱠᱷᱟᱱ ᱥᱮ ᱮᱸ ᱚᱱᱟ ᱢᱟᱱᱮ ᱡᱚᱢ ᱧᱩ ᱡᱟᱦᱟᱸ ᱡᱚᱢ ᱧᱩ ᱨᱮᱭᱟᱜ ᱡᱟᱦᱟᱸ ᱤᱭᱟᱹ ᱠᱚᱵᱚᱱ ᱧᱟᱢᱟ ᱡᱚᱢ ᱧᱩ ᱠᱷᱚᱡ ᱡᱟᱦᱟᱸ ᱮᱸ ᱢᱳᱣᱞᱟᱹ ᱠᱩ ᱛᱚ ᱚᱱᱟ ᱠᱩ ᱟᱵᱚᱣᱟᱜ ᱦᱚᱲᱢᱚ ᱨᱮ ᱡᱩᱫᱤ ᱴᱷᱤᱠ ᱴᱷᱟᱠ ᱵᱟᱝ ᱛᱟᱦᱮᱱ ᱠᱷᱟᱡ ᱡᱟᱹᱥᱛᱤ ᱠᱟᱭ ᱛᱮ ᱱᱚᱣᱟ ᱨᱩᱣᱟᱹ ᱨᱮᱱᱟᱜ ᱟᱠᱨᱟᱱᱛᱚ ᱨᱮᱱᱟᱜ ᱥᱚᱢᱵᱷᱚᱵᱚᱱᱟ ᱛᱟᱦᱮᱱᱟ᱾ ᱪᱮᱫᱟᱜ ᱡᱮ ᱦᱩᱛᱩ ᱵᱟᱨᱦᱮ ᱨᱮᱢ ᱛᱟᱦᱮᱱ ᱠᱷᱟᱱ ᱡᱚᱢ ᱧᱩ ᱨᱮᱱᱟᱜ ᱴᱷᱤᱠ ᱴᱷᱟᱠ ᱵᱟᱝ ᱛᱟᱦᱮᱱᱟ ᱢᱮᱱᱠᱷᱟᱱ ᱪᱮᱥᱴᱟ ᱪᱟᱹᱭ ᱦᱳᱭᱳᱜ-ᱟ ᱡᱮ ᱴᱟᱭᱤᱢ ᱨᱮ ᱡᱚᱢ ᱟᱨ ᱚᱱᱟ ᱠᱚᱜᱮ
ᱦᱩᱸ ᱦᱩᱸ ᱦᱩᱸ ᱮᱠᱟᱞ ᱜᱮᱭᱟ ᱢᱤᱫ ᱴᱮᱱ ᱦᱚᱲᱢᱚ ᱨᱮ ᱮ ᱢᱟᱱᱮ ᱮᱸ ᱮᱢᱤᱭᱩᱱᱤᱴᱤ ᱯᱟᱣᱟᱨ ᱵᱟᱹᱲᱛᱤ ᱦᱩᱭᱩᱜ-ᱟ ᱛᱚᱵᱮ ᱠᱷᱟᱱ ᱜᱮ ᱦᱟᱸᱜ ᱟᱢᱫᱚ ᱚᱱᱟ ᱨᱳᱜᱽ ᱟᱡᱟᱨ ᱠᱷᱚᱱ ᱫᱚ ᱮᱸ ᱩᱱᱟᱹᱜ ᱪᱷᱟᱲ ᱫᱚ ᱵᱟᱝ ᱵᱟᱢ ᱟᱠᱨᱟᱱᱛᱚᱜ-ᱟ᱾ ᱡᱟᱦᱟᱸᱭᱟᱜ ᱤᱢᱤᱭᱩᱱᱤᱴᱤ ᱯᱟᱣᱟᱨ ᱰᱷᱮᱨ ᱧᱚᱜ ᱛᱮᱦᱮᱱ-ᱟ ᱥᱮ ᱚᱱᱟ ᱛᱟᱭᱞᱮ ᱩᱱᱤ ᱫᱚ ᱦᱟᱸᱜ ᱧᱮᱞᱟᱢ ᱨᱳᱜᱽ ᱟᱡᱟᱨ ᱫᱚ ᱩᱱᱟᱹᱜ ᱵᱟᱝ ᱧᱟᱢ ᱜᱚᱫᱮᱭ-ᱟ᱾ ᱮᱱᱛᱮ ᱱᱚᱜᱚ ᱱᱚᱣᱟ ᱦᱚᱸ ᱚᱱᱟ ᱡᱚᱢ ᱧᱩ ᱨᱮᱜᱮ ᱢᱮᱱᱟᱜ-ᱟ ᱟᱨ ᱡᱚᱢ ᱧᱩ ᱴᱷᱤᱠ ᱴᱷᱟᱠ ᱟ ᱵᱷᱟᱹᱜᱮᱭᱟᱜ ᱥᱮ ᱚᱱᱠᱟᱱᱟᱜ ᱡᱤᱱᱤᱥ ᱜᱮ ᱡᱩᱫᱤᱢ ᱡᱚᱢᱟ ᱛᱷᱟᱭᱞᱮ ᱟᱢ ᱫᱚ ᱚᱱᱟ ᱢᱤᱭᱩᱴᱤ ᱯᱟᱣᱟᱨ ᱵᱟᱹᱲᱛᱤᱜ ᱛᱟᱢᱟ ᱟᱨ ᱨᱳᱜᱽ ᱤᱭᱟᱹ ᱠᱷᱚᱡ ᱫᱚ ᱦᱟᱸᱜ ᱩᱱᱟᱹᱜ ᱪᱟᱬ ᱵᱟᱝ ᱧᱟᱢ ᱢᱮᱭᱟ ᱟᱨ ᱧᱟᱢ ᱢᱮ ᱨᱮᱦᱚᱸ ᱴᱟᱴᱠᱟ ᱜᱮ ᱦᱟᱢ ᱵᱮᱥ ᱜᱚᱫᱚᱜ-ᱟ ᱥᱮ ᱚᱱᱠᱟ ᱨᱟᱱ ᱦᱚᱸ ᱡᱟᱹᱥᱛᱤ ᱡᱚᱢ ᱵᱟᱝ ᱞᱟᱜᱟᱣ ᱢᱮᱭᱟ ᱠᱟᱨᱚᱱ ᱦᱚᱲ ᱫᱚ ᱱᱚᱝᱠᱟ ᱢᱟᱱᱮ ᱢᱤᱫ ᱵᱟᱨᱭᱟ ᱟᱞᱮ ᱟᱛᱳ ᱨᱮ ᱢᱤᱫ ᱴᱮᱱ ᱢᱮᱱᱟᱭ ᱠᱟᱫᱮᱭᱟ ᱦᱳᱭ ᱛᱚ ᱱᱮᱛᱟᱨ ᱫᱚ ᱱᱟᱥᱮᱱᱟᱜ ᱵᱚᱭᱚᱥ ᱠᱚ ᱦᱳᱭ ᱠᱟᱱ ᱛᱟᱭᱟ᱾ ᱛᱚ ᱩᱱᱤ ᱫᱚ ᱚᱝᱠᱟ ᱨᱟᱱ ᱯᱷᱟᱱ ᱫᱚ ᱵᱟᱭ ᱡᱚᱢᱟ ᱱᱟᱥᱮᱱᱟᱜ ᱨᱩᱣᱟᱹ ᱧᱚᱜᱮ ᱵᱩᱡᱽ ᱠᱮᱫᱟ ᱱᱟᱥᱮᱱᱟᱜᱮ ᱧᱤᱨ ᱵᱟᱲᱟᱣᱟᱜ ᱜᱮ ᱢᱟᱱᱮ ᱦᱚᱲᱢᱚ ᱠᱚ ᱟᱹᱰᱤ ᱢᱟᱱᱮ ᱟᱹᱰᱤ ᱥᱚᱠᱛᱚ ᱠᱮᱴᱮᱡ ᱮᱠᱫᱚᱢ ᱵᱚᱞ ᱠᱚᱭ ᱠᱷᱮᱞ ᱵᱟᱲᱟᱜ ᱜᱮᱭᱟ᱾ ᱟᱫᱚ ᱩᱱᱤ ᱫᱚ ᱡᱩᱫᱤ ᱨᱩᱣᱟᱹ ᱦᱟᱹᱥᱩᱭ ᱵᱩᱡ ᱠᱮᱫᱟ ᱠᱷᱩᱜ ᱢᱟᱸᱫᱟ ᱱᱟᱥᱮᱱᱟᱜ ᱮ ᱧᱤᱨ ᱵᱟᱲᱟᱣᱟᱜ ᱜᱮ ᱮᱠᱴᱩ ᱦᱚᱲᱢᱚ ᱠᱚᱭ ᱵᱮᱭᱟᱢ ᱵᱟᱲᱟ ᱠᱮᱫ ᱜᱮ ᱵᱟᱥ ᱟᱫᱚ ᱢᱮᱱ ᱟᱭ ᱤᱧ ᱫᱚ ᱴᱷᱤᱠ ᱦᱱᱤᱧᱟ ᱟᱫᱚ ᱨᱟᱱ ᱢᱟᱱ ᱡᱚᱢ ᱵᱟᱝ ᱞᱟᱜᱟᱣ ᱤᱧᱟ ᱱᱚᱜᱚ ᱱᱚᱝᱠᱟ ᱠᱚᱦᱚᱸ ᱧᱮᱞ ᱵᱟᱲᱟ ᱦᱩᱭ ᱠᱟᱱᱟ ᱦᱩᱸ
ᱟᱪᱪᱷᱟ ᱚᱱᱟ ᱦᱩᱭ ᱫᱟᱲᱮᱜ ᱷᱮᱭ-ᱟ᱾
ᱦᱩᱸ᱾
ᱤᱧ ᱟᱨ ᱱᱚᱣᱟ ᱡᱟᱦᱟᱸ ᱟ ᱨᱪᱮᱫ ᱠᱚ ᱢᱮᱱᱟ! ᱛᱟᱦᱚᱞᱮ ᱱᱤᱛᱳᱜ ᱫᱚ ᱪᱮᱫ ᱠᱚᱢ ᱠᱟᱹᱢᱤ ᱵᱟᱲᱟᱭ ᱫᱟᱢ?
ᱠᱟᱹᱢᱤ ᱠᱚᱫᱚ ᱦᱟᱸᱜ ᱱᱚᱜᱼᱚᱭ ᱛᱚ ᱦᱟᱸᱜ ᱚᱲᱟᱜ ᱠᱚᱨᱮ ᱜᱮ ᱱᱤᱛ ᱫᱚ ᱦᱟᱸᱜ ᱚᱱᱠᱟ ᱠᱟᱹᱢᱤ ᱠᱚ ᱵᱟᱝ ᱦᱩᱭᱩᱜ ᱠᱟᱱᱟ ᱟᱨ ᱱᱚᱜᱼᱚᱭ ᱫᱟᱜ ᱡᱟᱲᱤ ᱡᱩᱫᱤ ᱦᱟᱸᱜᱼᱮ ᱮᱻ ᱫᱷᱩᱨᱟᱹᱜᱼᱟ ᱱᱚᱛᱮ ᱦᱟᱸᱜ ᱛᱟᱦᱞᱮ ᱪᱟᱥᱼᱵᱟᱥ ᱨᱮᱜᱮ ᱦᱟᱸᱜ ᱠᱟᱹᱢᱤ ᱫᱚ ᱦᱟᱸᱜ ᱦᱩᱲᱩ ᱦᱩᱭᱩᱜᱼᱟ ᱟᱨ ᱵᱟᱠᱷᱟᱱ ᱫᱚ ᱱᱤᱛ ᱱᱤᱛᱚᱜ ᱫᱚ ᱚᱲᱟᱜ ᱠᱚᱨᱮᱜ ᱚᱱᱠᱟ ᱠᱟᱹᱢᱤ ᱫᱚ ᱵᱟᱹᱱᱩᱜᱼᱟ, ᱟᱢ ᱜᱮ ᱦᱟᱸᱜ ᱪᱮᱫ ᱠᱚᱢ ᱠᱟᱹᱢᱤ ᱵᱟᱲᱟᱭ ᱮᱫᱟ?
ᱦᱳᱭ ᱠᱟᱹᱢᱤ ᱫᱚ ᱚᱱᱠᱟᱜᱮ ᱟᱢ ᱡᱟᱦᱟᱸ ᱞᱮᱠᱟᱢ ᱢᱮᱱ ᱠᱮᱭᱟ ᱚᱱᱠᱟᱜᱮ ᱚᱲᱟᱜ ᱠᱚᱨᱮᱜ ᱜᱮ᱾ ᱟᱫᱚ ᱡᱚᱠᱷᱚᱱ ᱪᱟᱥᱵᱟᱥ ᱠᱚ ᱞᱟᱜᱟᱣ ᱦᱳᱭᱳᱜᱼᱟ ᱛᱚ ᱛᱚᱠᱷᱚᱱ ᱵᱮᱥ ᱴᱷᱤᱠᱮ ᱫᱟᱜ ᱞᱮᱠᱷᱟᱡ ᱥᱮ ᱠᱷᱮᱛ ᱠᱚ ᱞᱚᱦᱚᱫ ᱞᱮᱱᱠᱷᱟᱱ ᱦᱮᱸ ᱪᱟᱥ ᱵᱟᱥ ᱛᱮ ᱯᱷᱮᱰᱚᱜ ᱦᱩᱭᱩᱜᱼᱟ᱾
ᱦᱩᱭᱩᱜᱼᱟ᱾
ᱮ ᱚᱱᱟᱜᱮ ᱟᱨᱠᱤ ᱮᱠᱷᱚᱱ ᱫᱟᱜ ᱦᱚᱸ ᱴᱷᱤᱠ ᱴᱷᱟᱠᱮ ᱵᱟᱭ ᱫᱟᱜ ᱟᱠᱟᱫᱟ ᱟᱨ ᱩ ᱛᱚᱞᱟ ᱠᱚᱦᱚᱸ ᱴᱷᱤᱠ ᱴᱷᱟᱠ ᱵᱟᱞᱮ ᱜᱤᱰᱤ ᱫᱟᱲᱮᱠᱟᱫᱟ ᱟᱞᱮᱥᱮᱫ ᱫᱚ᱾ ᱛᱚ ᱚᱱᱟ ᱠᱷᱟᱹᱛᱤᱨ ᱛᱮ ᱪᱟᱥᱨᱮ ᱯᱷᱮᱰ ᱵᱟᱝ ᱦᱩᱭᱱᱟ᱾ ᱛᱚ ᱚᱱᱟᱜᱮ ᱟᱨᱠᱤ ᱟᱨ ᱱᱤᱭᱟᱹ ᱠᱷᱟᱱ ᱫᱚ ᱮ ᱪᱟᱥ ᱫᱟᱜ ᱨᱮᱱᱟᱜ ᱫᱟᱜ ᱛᱷᱚᱲᱟ ᱫᱮᱨᱤᱭᱟᱜ ᱠᱟᱱ ᱜᱮᱭᱟ ᱯᱟᱞᱮ᱾ ᱵᱟᱠᱷᱟᱡ ᱞᱟᱦᱟ ᱥᱮᱫ ᱫᱚ ᱛᱷᱚᱲᱟᱭ ᱫᱟᱜ ᱮᱫ ᱠᱟᱱ ᱛᱟᱦᱮᱱᱟ ᱢᱮ ᱩᱱᱟᱹᱜ ᱵᱟᱭ ᱫᱟᱜ ᱠᱟᱱ ᱨᱮᱦᱚ ᱫᱟᱜ ᱠᱟᱫ ᱢᱮ ᱛᱚᱞᱟ ᱫᱚᱞᱮ ᱜᱤᱰᱤᱭᱮᱫ ᱠᱟᱱ ᱛᱟᱦᱮᱱᱟ ᱱᱤᱭᱟᱹ ᱤᱱ ᱚᱠᱛᱚ ᱫᱚ᱾
ᱦᱩᱸ ᱦᱩᱸ ᱾ ᱟᱨ ᱱᱮᱥ ᱫᱚ ᱦᱟᱸᱜ ᱚᱱᱠᱟ ᱫᱚ ᱦᱟᱸᱜ ᱵᱟᱭ ᱫᱟᱜᱟ ᱱᱚᱜᱼᱚ ᱱᱚᱝᱠᱟ ᱢᱟᱱᱮ ᱱᱤᱭᱩᱡᱽ ᱠᱚᱨᱮ ᱦᱚᱸᱧᱮᱞ ᱵᱟᱲᱟ ᱦᱩᱭ ᱠᱟᱱᱟ ᱥᱮ ᱟᱸᱡᱚᱢᱚᱜ ᱠᱟᱱᱟ ᱮᱞ ᱞᱮᱱᱚ ᱯᱨᱚᱵᱷᱟᱵᱽ ᱯᱟᱲᱟᱣ ᱠᱟᱱᱟ ᱥᱮ ᱪᱮᱫ ᱟᱵᱚ ᱥᱤᱧᱚᱛ ᱫᱤᱥᱚᱢ ᱨᱮ ᱛᱚ ᱱᱟᱥᱮᱱᱟᱜ ᱢᱟᱱᱮ ᱡᱟᱦᱟᱸ ᱫᱟᱜ ᱨᱮᱱᱟᱜ ᱜᱷᱟᱴᱛᱤ ᱢᱟᱱᱮ ᱚᱞᱨᱮᱰᱤ ᱦᱚᱭ ᱴᱷᱤᱠ ᱟᱠᱟᱱᱟ᱾ ᱥᱮ ᱞᱚᱞᱚ ᱦᱚᱭ ᱠᱚ ᱛᱮᱭᱟᱨ ᱟᱠᱟᱱᱟ ᱛᱚ ᱚᱱᱟ ᱦᱚᱛᱮᱡ ᱛᱮ ᱢᱟᱱᱮ ᱫᱟᱜ ᱠᱚᱫᱚ ᱦᱟᱸᱜ ᱮᱞᱱᱤᱱᱚ ᱦᱚᱛᱮᱡ ᱛᱮ ᱴᱷᱤᱠ ᱴᱷᱟᱠ ᱦᱟᱸᱜ ᱵᱟᱝ ᱦᱤᱡᱩᱜᱼᱟ ᱟᱨ ᱚᱞᱨᱮᱰᱤ ᱦᱟᱸᱜ ᱞᱟᱹᱭ ᱵᱟᱲᱟ ᱥᱮ ᱟᱸᱡᱚᱢ ᱵᱟᱲᱟ ᱦᱩᱭᱩᱜ ᱠᱟᱱᱟ ᱮ ᱥᱤᱠᱥᱴᱤ ᱯᱟᱨᱥᱮᱱ ᱞᱮᱠᱟ ᱫᱟᱜ ᱨᱮᱱᱟᱜ ᱜᱷᱟᱴᱛᱤ ᱚᱞᱨᱮᱰᱤ ᱦᱚᱭ ᱴᱷᱤᱠ ᱠᱟᱱᱟ᱾ ᱵᱟᱝᱠᱷᱟᱱ ᱱᱤᱛᱛᱮ ᱱᱤᱛᱚᱜ ᱡᱮᱢᱚᱱ ᱱᱚ ᱫᱤᱱ ᱥᱮ ᱟᱴ ᱫᱤᱱ ᱦᱩᱭᱱᱟ ᱟᱥᱟᱲ ᱨᱮᱭᱟᱜ ᱛᱚ ᱱᱤᱛᱛᱮ ᱦᱟᱸᱜ ᱤᱧ ᱫᱤᱥᱟᱹᱭᱟ ᱫᱤᱱ ᱠᱟᱞᱚᱢ ᱫᱚ ᱦᱟᱸᱜ ᱟᱫᱚᱢ ᱦᱚᱲ ᱫᱚ ᱦᱟᱸᱜ ᱢᱟᱱᱮ ᱨᱚᱦᱚᱭ ᱠᱚ ᱫᱷᱩᱨᱟᱹᱣ ᱞᱮᱱᱟ ᱱᱚᱣᱚ ᱱᱚᱝᱠᱟ ᱢᱤᱫᱴᱮᱱ ᱛᱟᱦᱮᱸ ᱠᱟᱱᱟ ᱟᱨ ᱱᱮᱥ ᱢᱟ ᱚᱱᱠᱟ ᱫᱟᱜ ᱨᱮᱱᱟᱜ ᱠᱳᱱᱳ ᱤᱭᱟᱹ ᱜᱮ ᱵᱟᱹᱱᱩᱜᱼᱟ ᱱᱚᱜᱼᱚᱭ ᱢᱤᱫ ᱫᱷᱟᱣ ᱫᱟᱜ ᱠᱮᱫᱟ ᱚᱱᱟ ᱦᱚᱸ ᱪᱷᱟᱲᱟᱠ ᱯᱷᱟᱲᱟᱠ ᱴᱷᱤᱠ ᱴᱷᱟᱠ ᱫᱚ ᱵᱟᱝ ᱟᱨ ᱥᱤᱛᱩᱝ ᱫᱤᱱ ᱱᱚᱜᱼᱚᱭ ᱟᱨ ᱛᱤᱦᱤᱧ ᱜᱟᱯᱟ ᱦᱚᱸ ᱛᱤᱥ ᱛᱤᱱ ᱯᱚᱴᱮ ᱫᱟᱜᱟ ᱠᱚᱱᱳ ᱫᱟᱜ ᱨᱮᱭᱟᱜ ᱠᱷᱚᱵᱚᱨ ᱫᱚ ᱵᱟᱝ ᱵᱩᱡᱷᱟᱹᱜ ᱠᱟᱱᱟ᱾ ᱢᱟᱱᱮ ᱚᱞᱨᱮᱰᱤ ᱦᱟᱸᱜ ᱯᱷᱤᱯᱴᱤ ᱯᱟᱨᱥᱮᱱ ᱞᱮᱠᱟ ᱫᱟᱜ ᱨᱮᱱᱟᱜ ᱜᱷᱟᱴᱛᱤ ᱫᱚ ᱦᱩᱭ ᱟᱠᱟᱱᱟ ᱱᱤᱭᱟᱹ ᱪᱟᱸᱫᱳ ᱨᱮᱱᱟᱜ ᱫᱚ᱾ ᱵᱟᱠᱷᱟᱱ ᱱᱤᱭᱟᱹ ᱪᱟᱸᱫᱳ ᱛᱮ ᱵᱚᱦᱩᱛ ᱦᱚᱲ ᱢᱟᱱᱮ ᱫᱟᱜ ᱫᱚ ᱵᱟᱹᱫ ᱠᱚᱨᱮ ᱥᱮ ᱵᱟᱹᱭᱦᱟᱹᱲ ᱨᱮᱫᱚ ᱱᱤᱛᱚᱜ ᱫᱚ ᱟᱹᱛᱩ ᱠᱚᱜᱼᱟ᱾ ᱟᱫᱚ ᱢᱟᱱᱮ ᱟᱯᱷᱚᱨ ᱠᱚᱦᱚᱸ ᱞᱟᱹᱴᱩ ᱡᱟᱣᱨᱟ ᱠᱚᱜᱼᱟ ᱟᱫᱚᱢ ᱠᱚᱫᱚ ᱠᱚ ᱛᱩᱫ ᱠᱮᱭᱟ ᱟᱫᱚᱢ ᱠᱚᱫᱚ ᱪᱷᱚᱴ ᱯᱩᱭᱞᱳ ᱟᱥᱟᱲ ᱠᱷᱚᱡ ᱜᱮᱠᱚ ᱨᱚᱦᱚᱭᱮᱫ ᱛᱟᱦᱮᱱᱟ ᱢᱟᱱᱮ ᱮᱠᱫᱚᱢ ᱧᱮᱞᱟᱢ ᱚᱱᱟ ᱚᱱᱟ ᱦᱩᱲᱩ ᱫᱚ ᱟᱹᱰᱤ ᱟᱹᱰᱤᱱᱟᱜ ᱱᱟᱯᱟᱭ ᱦᱩᱭᱩᱜᱼᱟ ᱟᱨ ᱦᱩᱲᱩ ᱠᱚᱦᱚᱸ ᱜᱮᱞᱮ ᱠᱚᱦᱚᱸ ᱟᱹᱰᱤ ᱱᱟᱯᱟᱭ ᱦᱩᱭᱩᱜᱼᱟ ᱛᱚ ᱱᱮᱥ ᱫᱚ ᱚᱱᱠᱟ ᱵᱟᱝ ᱦᱩᱭᱩᱜ ᱠᱟᱱ ᱜᱮᱭᱟ ᱟᱫᱚ ᱱᱮᱥ ᱫᱚ ᱦᱟᱸᱜ ᱚᱱᱠᱟ ᱠᱷᱚᱵᱚᱨ ᱠᱚᱨᱮ ᱟᱸᱡᱚᱢ ᱵᱟᱲᱟ ᱦᱩᱭ ᱠᱟᱱᱟ᱾ ᱟ ᱫᱟᱜ ᱨᱮᱱᱟᱜ ᱫᱚ ᱦᱟᱸᱜ ᱮᱠᱴᱩ ᱜᱷᱟᱴᱛᱤ ᱧᱚᱜ ᱜᱮᱭᱟ᱾
ᱦᱳᱭ ᱦᱳᱭ ᱚᱱᱠᱟ ᱫᱟᱜ ᱨᱮᱱᱟᱜ ᱫᱚ ᱜᱷᱟᱹᱴᱛᱤ ᱫᱚ ᱪᱟᱞᱟᱜ ᱠᱟᱱ ᱜᱮᱭᱟ᱾ ᱮᱢᱱᱤ ᱧᱩᱭ ᱫᱟᱜ ᱨᱮᱱᱟᱜ ᱦᱚᱸ ᱜᱷᱟᱹᱴᱛᱤ ᱪᱟᱞᱟᱜ ᱠᱟᱱ ᱜᱮᱭᱟ ᱢᱩᱢᱵᱟᱭ ᱠᱚᱨᱮ ᱡᱟᱦᱟᱸ ᱤᱭᱟᱹ ᱠᱚ ᱧᱮᱞᱚᱜ ᱠᱟᱱᱟ ᱯᱷᱮᱥᱵᱩᱠ ᱠᱚᱨᱮ ᱠᱚ ᱩᱫᱩᱜ ᱫᱟ ᱡᱮ ᱱᱚᱝᱠᱟ ᱢᱩᱢᱵᱟᱭ ᱨᱮ ᱫᱟᱜ ᱨᱮᱱᱟᱜ ᱚᱵᱷᱟᱵᱽ ᱯᱟᱲᱟᱣ ᱠᱟᱱᱟ᱾ ᱟᱹ ᱦᱚᱲ ᱰᱟᱹᱵᱨᱟᱹᱜ ᱨᱮᱭᱟᱜ ᱫᱟᱜ ᱵᱟᱠᱚ ᱧᱟᱢ ᱮᱫᱟ, ᱧᱩ ᱨᱮᱱᱟᱜ ᱫᱟᱜ ᱵᱟᱝ ᱦᱟᱹᱡᱩᱜ ᱠᱟᱱ ᱛᱟᱠᱚᱣᱟ ᱴᱷᱤᱠ ᱴᱷᱟᱠ, ᱛᱚ ᱫᱤᱱ ᱠᱮ ᱫᱤᱱ ᱟᱵᱚ ᱯᱮ ᱵᱷᱟᱠ ᱫᱟᱜ ᱨᱮᱦᱚ ᱯᱮ ᱯᱮ ᱵᱷᱟᱜᱽ ᱫᱟᱜ ᱨᱮᱦᱚᱸ ᱟᱵᱚ ᱫᱟᱜ ᱨᱮᱭᱟᱜ ᱚᱵᱷᱟᱵᱽ ᱵᱚᱱ ᱯᱟᱲᱟᱜ ᱠᱟᱱᱟ, ᱛᱚᱦᱚ ᱱᱚᱣᱟ ᱫᱚ ᱟᱹᱰᱤᱴᱟ ᱟᱹᱰᱤ ᱵᱟᱹᱲᱤᱡ ᱤᱭᱟᱹ ᱠᱟᱱᱟ, ᱛᱚ ᱡᱮᱦᱮᱛᱩ ᱫᱟᱜ ᱦᱚᱸ ᱟᱵᱚ ᱠᱷᱚᱨᱪᱟ ᱦᱚᱸ ᱟᱹᱣᱲᱤᱭᱟᱵᱚ ᱠᱷᱚᱨᱪᱟᱭᱟ ᱛᱚ, ᱮᱸᱻ ᱡᱚᱠᱷᱚᱱ ᱛᱟᱦᱮᱱᱟ ᱛᱚ ᱱᱤᱛᱳᱜ ᱫᱚ ᱟᱵᱟᱨ ᱫᱟᱜ ᱫᱟᱜ ᱵᱟᱝ ᱠᱷᱟᱹᱛᱤᱨ ᱛᱮ ᱦᱚᱲ ᱠᱚ ᱦᱟᱞᱮ ᱰᱟᱞᱮ ᱪᱟᱵᱟᱣ ᱠᱟᱱᱟ ᱢᱩᱢᱵᱟᱭ ᱨᱮ ᱦᱚᱲ
ᱦᱚᱲ ᱨᱟᱥᱛᱟ ᱨᱮ ᱠᱚ ᱜᱤᱛᱤᱡ ᱠᱟᱱᱟ, ᱦᱩᱸ, ᱦᱩᱸ, ᱦᱩᱸ, ᱥᱚᱢᱩᱫᱽᱨᱚᱯᱟᱥᱮ ᱠᱚᱨᱮ ᱡᱟᱦᱟ ᱠᱚ ᱩᱫᱩᱜ ᱫᱟ ᱟᱨᱠᱤ ᱠᱷᱚᱵᱚᱨ ᱦᱩᱸ ᱦᱩᱸ ᱾
ᱛᱚ ᱦᱚᱜᱼᱚᱱᱟ ᱠᱚᱜᱮ ᱟᱨᱠᱤ, ᱛᱚ ᱱᱚᱱᱛᱮ ᱦᱚᱸ ᱚᱱᱟ ᱨᱮᱱᱟᱜ ᱦᱚᱸ ᱯᱨᱚᱵᱷᱟᱵᱽ ᱯᱟᱥᱮᱡ ᱯᱟᱲᱟᱜ ᱠᱟᱱᱟ! ᱫᱟᱜ ᱦᱚᱸ ᱵᱟᱭ ᱫᱟᱜ ᱫᱟ, ᱟᱵᱟᱨ ᱠᱳᱞᱠᱟᱛᱟ ᱫᱚ ᱟᱵᱟᱨ ᱯᱩᱨᱟᱹ ᱰᱩᱵᱟᱹᱣ ᱠᱟᱱᱟ ᱾
ᱮᱠᱟᱞ ᱮᱠᱟᱞ, ᱟᱫᱚ ᱢᱮᱱ ᱞᱮᱠᱷᱟ ᱠᱷᱟᱱ ᱫᱚ ᱥᱚᱦᱚᱨ ᱵᱟᱡᱟᱨ ᱠᱚᱨᱮ ᱫᱚ ᱴᱟᱴᱠᱟᱜ ᱜᱮ ᱰᱩᱵᱟᱹ ᱦᱚᱸ ᱰᱩᱵᱟᱹᱜᱼᱟ, ᱚᱸᱰᱮ ᱠᱚᱨᱮ ᱫᱚ ᱢᱟᱱᱮ ᱫᱟᱜ ᱩᱰᱩᱝ ᱨᱮᱱᱟᱜ ᱠᱚᱱᱳ ᱨᱟᱥ ᱛᱟ ᱵᱟᱹᱱᱩᱜᱼᱟ, ᱚᱲᱟᱜ ᱟᱨ ᱚᱲᱟᱜ ᱫᱟᱜ ᱚᱠᱟ ᱥᱮᱫ ᱫᱟᱹᱲᱟ? ᱛᱚ ᱚᱴᱳᱢᱮᱴᱤᱠ ᱢᱤᱫᱴᱮᱱ ᱡᱟᱣᱨᱟᱜᱼᱟ ᱥᱮᱫ ᱛᱚᱸᱜᱮᱜᱼᱟ ᱟᱫᱚ ᱛᱚᱸᱜᱮ ᱞᱮᱱᱠᱷᱟᱱ ᱫᱚ ᱦᱟᱸᱜ ᱢᱮᱱᱟ ᱡᱟᱹᱱᱤᱡ ᱟᱹᱰᱤᱭ ᱫᱟᱜ ᱠᱮᱫᱟ, ᱮᱱᱠᱷᱟᱱ ᱟᱵᱚ ᱠᱚᱨᱮ ᱫᱚ ᱚᱱᱟ ᱫᱟᱜ ᱜᱮ ᱦᱟᱸᱜ ᱮᱢ ᱧᱮᱞᱟ ᱟᱹᱻ ᱵᱟᱹᱫ ᱵᱟᱹᱭᱦᱟᱹᱲ ᱟᱠᱟ ᱠᱚᱨᱮ ᱦᱟᱸᱜ ᱥᱚᱸᱜᱮ ᱥᱚᱝ ᱫᱟᱜ ᱠᱮᱫᱟᱭ ᱚᱱᱮ ᱟᱹᱛᱩ ᱪᱟᱵᱟᱭᱱᱟ ᱪᱟᱵᱟᱭᱱᱟ ᱾ ᱟᱨ ᱚᱱᱟ ᱠᱚᱨᱮ ᱛᱚ ᱦᱟᱸᱜ ᱚᱱᱠᱟ ᱠᱷᱟᱹᱮᱛ ᱵᱟᱹᱫᱽ ᱠᱚᱫᱚ ᱵᱟᱹᱱᱩᱜ ᱟᱥᱮ ᱚᱲᱟᱜ ᱟᱨ ᱚᱲᱟᱜ, ᱢᱟᱱᱮ ᱦᱟᱱ ᱛᱮ ᱨᱮᱦᱚᱸᱚᱭ ᱜᱩᱞᱤ ᱱᱚᱛᱮ ᱨᱮᱦᱚᱸ ᱜᱩᱞᱤ, ᱚᱱᱮ ᱜᱩᱞᱤ ᱜᱩᱞᱤ ᱛᱮ ᱫᱟᱜ ᱤᱭᱟᱹᱜ ᱠᱟᱱᱟ ᱛᱚ ᱚᱱᱟ ᱦᱚᱛᱮᱡ ᱛᱮ ᱦᱚᱭᱛᱚ ᱟ ᱡᱟᱹᱥᱛᱤ ᱧᱚᱜ ᱧᱮᱞᱚᱜ ᱠᱟᱱᱟ ᱟᱨ ᱚᱱᱛᱮ ᱫᱚ ᱦᱟᱸᱜ ᱱᱟᱥᱮᱱᱟᱜ ᱫᱟᱜ ᱞᱮᱠᱷᱟᱡ ᱜᱮ ᱦᱟᱸᱜ ᱴᱟᱴᱠᱟᱜᱮ ᱴᱚᱢᱵᱷᱟ ᱜᱚᱫᱚᱜ ᱟᱥᱮ, ᱱᱚᱝᱠᱟ ᱟᱵᱚ ᱱᱚᱣᱟ ᱠᱚᱨᱮ ᱫᱚ ᱦᱟᱸᱜ ᱠᱷᱮᱛ ᱵᱟᱹᱫᱽ ᱥᱮ ᱯᱷᱟᱸᱠᱟ ᱤᱭᱟᱹ ᱠᱚᱫᱚ ᱵᱟᱹᱱᱩᱜ ᱠᱟᱫᱟ ᱦᱟᱸᱜ ᱚᱱᱟ ᱠᱚᱨᱮ ᱫᱚ ᱦᱟᱸᱜ ᱾ ᱚ ᱢᱟᱱᱮ ᱠᱳᱞᱠᱟᱛᱟ ᱫᱚ ᱵᱟᱡᱟᱨ ᱫᱤᱥᱚᱢ ᱥᱮ ᱾
ᱦᱳᱭ ᱦᱳᱭ ᱚᱝᱠᱟ ᱜᱮ ᱾
ᱦᱮᱸ ᱾
ᱦᱮᱸ ᱴᱷᱤᱠ ᱜᱮᱭᱟ ᱛᱟᱦᱚᱞᱮ ᱥᱳᱢᱚᱭ ᱦᱚᱸ ᱦᱩᱭᱮᱱ ᱛᱟᱞᱟᱝᱟ ᱟᱨ ᱫᱚᱦᱚᱭᱟᱞᱟᱝ ᱾
ᱦᱳᱭ ᱟᱨ ᱱᱟᱥᱮᱱᱟᱜ ᱞᱟᱝ ᱜᱟᱞᱢᱟᱨᱟᱣ ᱞᱮᱜᱮ ᱦᱟᱸᱜ ᱟᱨᱚ ᱢᱤᱫ ᱢᱤᱱᱤᱴ ᱞᱮᱠᱟ ᱢᱮᱱᱟᱜ ᱛᱟᱞᱟᱝᱟ ᱟᱨ ᱱᱟᱥᱮᱱᱟᱜ ᱠᱚᱨᱟ ᱦᱟᱜ ᱞᱟᱝ ᱜᱮᱫᱟ ᱢᱤᱫ ᱵᱟᱨ ᱢᱤᱱᱤᱴ ᱞᱟᱦᱟ ᱮᱸᱰᱮᱠᱷᱟᱱ ᱫᱚ ᱟᱨᱦᱚᱸ ᱱᱟᱯᱟᱭᱚᱜᱼᱟ, ᱪᱮᱫᱟᱜ ᱥᱮ ᱞᱟᱦᱟᱨᱮ ᱜᱮᱫ ᱠᱟᱛᱮᱫ ᱦᱚᱸ ᱚᱱᱠᱟ ᱟᱞᱟᱝ ᱟᱜ ᱫᱚ ᱦᱟᱸᱜ ᱚᱱᱠᱟ ᱯᱨᱚᱯᱷᱤᱴ ᱫᱚ ᱵᱟᱭ ᱦᱩᱭᱩᱜᱼᱟ ᱥᱮ ᱦᱟᱸᱜ, ᱠᱟᱹᱣᱰᱤ ᱠᱚᱦᱚᱸ ᱚᱱᱠᱟ ᱵᱟᱭ ᱦᱤᱡᱩᱜ ᱛᱟᱞᱟᱝᱟ ᱛᱚ ᱚᱱᱟ ᱦᱚᱛᱮᱡ ᱛᱮ ᱱᱟᱥᱮᱱᱟᱜ ᱞᱟᱝ ᱜᱟᱞᱢᱟᱨᱟᱣ ᱞᱮᱱᱜᱮ, ᱛᱚ ᱢᱩᱪᱟᱹᱫ ᱨᱮᱢᱟ ᱢᱤᱫᱵᱟᱨ ᱠᱟᱛᱷᱟ ᱞᱟᱹᱭ ᱛᱟᱞᱟᱝ ᱢᱮ ᱟᱨᱞᱟᱝ ᱫᱚᱦᱚᱭᱟ ᱦᱟᱸᱜ ᱾
ᱢᱩᱪᱟᱹᱫ ᱨᱮᱫᱚ ᱱᱤᱭᱟᱹᱜᱮ ᱛᱟᱦᱚᱞᱮ ᱟᱵᱩ ᱡᱟᱦᱟᱸ ᱫᱟᱜ ᱨᱮᱱᱟᱜ ᱡᱟᱦᱟᱸ ᱚᱯᱚᱪᱚᱭ ᱵᱚᱱ ᱠᱚᱨᱟᱣᱮᱫ ᱠᱟᱱ ᱠᱟᱱᱟ ᱛᱚ ᱫᱟᱜ ᱨᱮᱱᱟᱜ ᱚᱯᱚᱪᱚᱭ ᱠᱚᱢ ᱠᱚᱨᱟᱣ ᱦᱩᱭᱩᱜ ᱛᱟᱵᱚᱱᱟ ᱾ ᱤᱱᱟᱹᱜᱮ ᱛᱟᱪᱷᱟᱲᱟ ᱡᱮᱦᱮᱛᱩ ᱱᱤᱛᱚᱜ ᱢᱩᱢᱵᱟᱭ ᱥᱮᱫ ᱨᱮ ᱱᱚᱝᱠᱟ ᱦᱩᱭ ᱠᱟᱱᱟ ᱟᱵᱚ ᱱᱚᱣᱟ ᱠᱚᱨᱮ ᱦᱩᱭᱩᱜᱼᱟ ᱯᱚᱨᱮ ᱾ ᱵᱟᱝ ᱦᱩᱭᱩᱜᱼᱟ ᱚᱱᱟ ᱦᱚᱸᱛᱚ ᱵᱟᱢ ᱢᱮᱱ ᱫᱟᱲᱮᱭᱟᱜᱼᱟ, ᱛᱚ ᱟᱵᱚ ᱥᱮᱫ ᱦᱚᱸ ᱦᱩᱭ ᱫᱟᱲᱮᱭᱟᱜᱼᱟ ᱾ ᱚᱠᱟ ᱫᱟᱜ ᱨᱮᱱᱟᱜ ᱧᱩ ᱫᱟᱜ ᱠᱚᱵᱚ ᱧᱟᱢᱟ ᱫᱮᱭᱟ ᱠᱚᱵᱚ ᱧᱟᱢᱟ ᱦᱟᱸᱜ ᱛᱚᱠᱷᱚᱱ ᱛᱟᱭᱚᱢ ᱫᱟᱨᱟᱢ ᱚᱱᱟ ᱠᱷᱟᱹᱛᱤᱨ ᱛᱮ ᱫᱟᱜ ᱥᱚᱝᱨᱚᱠᱠᱷᱚᱱ ᱨᱮᱱᱟᱜ ᱮᱸ ᱵᱮᱵᱚᱥᱛᱛᱟ ᱦᱩᱭᱩᱜ ᱛᱟᱵᱚᱱᱟ ᱾ ᱛᱚ ᱮᱠᱷᱚᱱᱳ ᱟᱭᱢᱟ ᱨᱟᱡᱽᱡᱚ ᱠᱚᱨᱮ ᱢᱮᱱᱟᱜ ᱟᱠᱟᱫᱟ ᱡᱮ ᱫᱟᱜ ᱮᱠᱷᱚᱱᱳ ᱯᱚᱨᱡᱚᱱᱛᱚ ᱫᱟᱜ ᱩᱸ ᱢᱟᱱᱮ ᱥᱟᱯᱟ ᱫᱟᱜ ᱵᱟᱠᱚ ᱧᱟᱢᱟ ᱾ᱛᱚ ᱟᱵᱚ ᱥᱟᱯᱟ ᱫᱟᱜ ᱵᱩᱱ ᱧᱟᱢ ᱮᱫᱟ ᱚᱱᱟᱜᱮ ᱦᱳᱭ ᱾